ᱡᱚᱸᱦᱟᱨ᱾
ᱦᱳᱭ ᱡᱚᱸᱦᱟᱨ ᱜᱮ᱾
ᱦᱮᱸ ᱞᱟᱹᱭᱢᱮ᱾ ᱪᱮᱫ ᱠᱚᱯᱮ ᱪᱤᱠᱟᱹᱭᱮᱜᱼᱟ?
ᱪᱮᱫ ᱦᱚᱸ ᱵᱟᱝ ᱦᱚᱸᱜ-ᱚᱭ ᱪᱷᱟᱸᱫᱽ ᱨᱮᱧ ᱫᱩᱲᱩᱵ ᱠᱟᱱᱟ ᱟᱨ ᱟᱯᱮ ᱫᱚ ᱪᱮᱫ ᱯᱮ ᱪᱤᱠᱟᱹᱭᱮᱫᱟ?
ᱟᱞᱮ ᱫᱚ ᱚᱱᱟ ᱨᱟᱥ ᱫᱷᱟᱨᱮ ᱨᱮ ᱦᱮᱡ ᱠᱟᱱᱟ ᱟᱫᱚ ᱪᱟᱞᱟᱜ ᱠᱟᱱᱟᱞᱮ ᱚᱲᱟᱜ ᱨᱩᱣᱟᱹᱲ ᱠᱟᱱᱟᱞᱮ᱾
ᱚ᱾ ᱤᱧᱟᱜ ᱨᱚᱲ ᱵᱷᱟᱜᱤ ᱜᱮ ᱴᱷᱤᱠᱮ ᱟᱸᱡᱚᱢᱚᱜ ᱠᱟᱱᱟ ᱥᱮ ᱵᱟᱝ?
ᱦᱮᱸ ᱦᱮᱸ ᱴᱷᱤᱜᱤ ᱜᱮ᱾ ᱤᱧᱟᱜ?
ᱦᱳᱭ ᱟᱢᱟᱜ ᱦᱚᱸ ᱴᱷᱤᱠ ᱜᱮ ᱟᱸᱡᱚᱢᱚᱜ ᱠᱟᱱᱟ᱾
ᱚ ᱦᱮᱸ ᱛᱚ᱾
ᱛᱟᱞᱦᱮ ᱫᱚ ᱪᱮᱫ ᱞᱮᱠᱟ ᱢᱮᱱᱟᱜ ᱵᱟᱲᱟ ᱯᱮᱭᱟ?
ᱦᱮᱸ ᱵᱮᱥ ᱜᱮ᱾ ᱟᱯᱮ ᱫᱚ?
ᱟᱞᱮ ᱦᱚᱸ ᱱᱤᱛᱚᱜ ᱜᱮᱫᱚ ᱟᱹᱰᱤ ᱱᱟᱯᱟᱭ ᱜᱮ ᱢᱮᱱᱟᱜ ᱞᱮᱭᱟ᱾
ᱚ ᱦᱮᱸ ᱛᱚ᱾ ᱟᱫᱚ ᱪᱷᱟᱹᱲ ᱨᱮᱫᱚ ᱪᱮᱫ ᱮᱢ ᱪᱤᱠᱟᱹᱭᱮᱫ ᱛᱮ?
ᱪᱷᱟᱛ ᱨᱮ ᱦᱚᱸᱜ-ᱚᱭ ᱦᱟᱣᱟ ᱡᱚᱢ ᱡᱟᱢ ᱫᱚᱢᱮ ᱜᱚᱨᱚᱢ ᱠᱟᱱᱟ ᱥᱮ ᱟᱫᱚ ᱱᱚᱝᱠᱟ ᱚᱱᱟᱛᱮ ᱪᱷᱟᱫᱽ ᱨᱮ ᱦᱟᱣᱟ ᱡᱚ ᱡᱚᱢᱤᱧ ᱦᱮᱡ ᱟᱠᱟᱱᱟ᱾ ᱛᱟᱦᱞᱮ ᱚᱲᱟᱜ ᱨᱮᱫᱚ ᱪᱮᱫ ᱠᱚᱢ ᱪᱤᱠᱟ ᱵᱟᱲᱟᱭᱮᱫᱟ᱾
ᱚᱲᱟᱜ ᱚᱲᱟᱜ ᱨᱮᱫᱚ ᱵᱟᱹᱪᱩᱜ ᱤᱧ ᱫᱚ ᱱᱤᱛᱚᱜ ᱫᱚ ᱤᱧ ᱫᱚ ᱨᱟᱥᱛᱟ ᱛᱮᱧ ᱛᱟᱲᱟᱢ ᱤᱫᱤᱭᱮᱫ ᱫᱚ ᱞᱮᱭᱟᱢ ᱢᱤᱫᱩᱧ᱾
ᱚ ᱟᱪᱪᱷᱟ ᱛᱟᱦᱚᱞᱮ ᱵᱚᱞᱮ ᱚᱲᱟᱜ ᱨᱮᱱ ᱦᱚᱲ ᱟᱢ ᱫᱚ ᱚᱠᱟᱨᱮ ᱢᱮᱱᱟᱜ ᱢᱮᱭᱟ ᱢᱟᱱᱮ ᱵᱟᱨᱦᱮ ᱨᱮ ᱥᱮ ᱤᱭᱟᱹᱼᱼ ᱢᱟᱱᱮ ᱚᱲᱟᱜ ᱨᱮ ᱥᱮ ᱤᱭᱟᱹ ᱨᱮ, ᱢᱟᱱᱮ ᱚᱞᱚᱜ ᱚᱞᱚᱜ ᱡᱟᱭᱜᱟ ᱨᱮ ᱢᱮᱱᱟᱜ ᱢᱮᱭᱟ᱾
ᱚᱠᱟᱨᱮ?
ᱢᱟᱱᱮ ᱤᱭᱟᱹ ᱟᱢ ᱡᱮ ᱡᱟᱦᱟᱸᱭ ᱚᱞᱚᱜ ᱡᱟᱭᱜᱟ ᱨᱮ ᱢᱮᱱᱟᱜ ᱢᱮᱭᱟ ᱥᱮ ᱚᱲᱟᱜ ᱠᱚᱨᱮᱱ ᱜᱮ?
ᱚᱻ ᱤᱧᱫᱚ ᱚᱲᱟᱜ ᱨᱮᱫᱚ ᱵᱟᱹᱪᱩᱜ ᱟᱹᱧ ᱱᱤᱛᱚᱜ ᱫᱚ ᱨᱟᱥᱛᱟ ᱥᱮᱱᱞᱮ ᱦᱮᱡ ᱟᱠᱟᱱᱟ᱾ ᱠᱚᱞᱚ ᱡᱟᱭᱜᱟ ᱥᱮ ᱪᱮᱫ ᱮᱢ ᱞᱟᱹᱭ ᱠᱮᱫ ᱫᱚ᱾ ᱨᱟᱥᱛᱟ ᱵᱚᱞᱛᱮ ᱡᱚᱢ ᱞᱮ ᱦᱮᱡ ᱟᱠᱟᱱᱟ ᱚᱱᱟ ᱯᱷᱩᱪᱠᱟᱹ ᱠᱚᱞᱮ ᱡᱚᱢ ᱠᱮᱜᱼᱟ ᱛᱚ ᱚᱱᱟᱼᱼ ᱛᱮᱜᱮ ᱟᱫᱚ ᱮᱠᱞᱟ ᱜᱮᱢ ᱪᱟᱞᱟᱜᱼᱟ ᱠᱤ ᱛᱮᱦᱮᱱ ᱫᱚ ᱟᱹᱭᱩᱵᱽ ᱠᱟᱱᱟ ᱟᱫᱚ ᱜᱟᱛᱮ ᱠᱩᱲᱤ ᱢᱮᱱᱟᱜᱼᱟ ᱥᱟᱢᱟᱝ ᱥᱮᱫ ᱨᱮ ᱩᱱᱤ ᱦᱚᱸᱼᱼ ᱠᱟᱛᱷᱟ ᱠᱟᱛᱷᱟ ᱛᱮ ᱪᱟᱞᱟᱜ ᱠᱟᱱᱟ ᱟᱫᱚ ᱤᱧ ᱦᱩᱸᱧ ᱞᱟᱹᱭᱮᱜᱼᱟ ᱦᱟᱯᱮ ᱥᱮᱧ ᱯᱷᱳᱱ ᱞᱮᱜᱮ ᱟᱫᱚ ᱚᱱᱟ ᱛᱮᱜᱮᱧ ᱯᱷᱳᱱᱟᱜ ᱢᱮᱭᱟ᱾
ᱛᱟᱦᱞᱮ ᱫᱚᱢ ᱯᱟᱲᱦᱟᱜ ᱜᱮᱭᱟ ᱥᱮ ᱵᱟᱝ?
ᱟᱱᱼᱚᱰᱤᱵᱮᱞ ᱤᱱᱼᱚᱰᱤᱵᱮᱞ
ᱯᱟᱲᱦᱟᱜ ᱜᱮᱭᱟᱢ ᱥᱮ ᱵᱟᱝ ᱟᱢᱫᱚ?
ᱤᱧ ᱯᱟᱲᱦᱟᱜ ᱫᱩᱧ ᱯᱟᱲᱦᱟᱜ ᱜᱮᱭᱟ
ᱚᱻ ᱛᱟᱞᱦᱮ ᱚᱲᱟᱜ ᱠᱚᱢ ᱪᱟᱞᱟ ᱦᱤᱡᱩᱜ ᱜᱮᱭᱟ ᱥᱮ ᱢᱟᱱᱮ ᱤᱭᱟᱹ ᱨᱮᱜᱮ ᱚᱱᱠᱟ ᱢᱮᱥ ᱠᱚᱨᱮᱢ ᱛᱟᱦᱮᱱ ᱜᱮᱭᱟ?
ᱵᱟᱝᱼᱟ ᱚᱲᱟᱜ ᱨᱮᱜᱤᱧ ᱛᱟᱦᱮᱱ ᱜᱮᱭᱟ ᱮᱭ ᱛᱚ ᱱᱚᱜᱼᱚᱭ ᱛᱚ ᱢᱟᱱᱮᱼᱼ ᱩᱪᱪᱚ ᱢᱟᱫᱷᱤᱠ ᱮᱢᱟᱫᱟᱹᱧ ᱱᱚᱜᱼᱚᱭ ᱚᱲᱟᱜ ᱨᱮᱜᱮ ᱢᱤᱱᱟᱹᱧᱟ ᱱᱤᱛᱚᱜ ᱫᱚ ᱟᱯᱟᱛᱚᱛᱚ ᱠᱚᱞᱮᱡᱽ ᱨᱮ ᱫᱚ ᱵᱟᱹᱧ ᱵᱷᱚᱨᱛᱤ ᱠᱟᱱᱟ ᱟᱫᱚ ᱯᱟᱞᱮ ᱵᱟᱠᱚ ᱯᱟᱲᱦᱟᱣ ᱫᱟᱲᱮᱭᱮᱜ ᱵᱟᱠᱚ ᱯᱟᱲᱦᱟᱣ ᱪᱚᱼᱼ ᱤᱱᱼᱤᱱᱴᱮᱞᱤᱡᱤᱵᱮᱞ
ᱟᱪᱪᱷᱟ ᱟᱢᱟᱜ ᱚ ᱯᱟᱥᱮ ᱠᱚᱨᱮ ᱟᱣᱟᱡᱽ ᱟᱸᱡᱚᱢᱚᱜ ᱠᱟᱱᱟ᱾
ᱚᱻ ᱦᱮᱸ ᱚᱱᱮ ᱫᱚᱢᱮ ᱜᱟᱹᱰᱤ ᱜᱟᱹᱰᱤ ᱥᱟᱹᱰᱮ ᱠᱚ ᱯᱟᱞᱮᱢ ᱟᱸᱡᱚᱢ ᱧᱟᱢᱮᱫᱼᱟ᱾ ᱦᱩᱸᱜ
ᱦᱳᱭ ᱦᱳᱭ ᱚᱱᱟ ᱟᱭᱱᱚᱢ ᱦᱚᱸ ᱟᱸᱡᱚᱢᱚᱜ ᱠᱟᱱ ᱜᱮ᱾ ᱵᱟᱝ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ ᱤᱱᱟᱹᱱ ᱟᱸᱡᱚᱢᱚᱜ ᱠᱟᱱ ᱛᱟᱦᱮᱱᱟ᱾
ᱚᱻ ᱚ ᱟᱫᱚ ᱟᱢᱫᱚ ᱟᱢᱫᱚ ᱪᱮᱫ ᱠᱚᱢ ᱪᱤᱠᱟᱹᱭ ᱜᱮᱛᱮ ᱟᱢ ᱦᱚᱢ ᱯᱟᱲᱦᱟᱜ ᱜᱮᱭᱟ ᱥᱮ ᱵᱟᱢ ᱯᱟᱲᱦᱟᱜ ᱜᱮᱭᱟ?
ᱦᱳᱭ ᱤᱧ ᱦᱚᱸᱧ ᱯᱟᱲᱟᱜ ᱜᱮᱭᱟ᱾ ᱤᱧ ᱫᱚ ᱱᱤᱛᱚᱜ ᱫᱚ ᱤᱭᱟᱹ ᱨᱮᱜᱮ ᱢᱟᱱᱮ ᱤᱭᱟᱹ ᱫᱚ ᱵᱟᱹᱱᱩᱧᱟ ᱚᱲᱟᱜ ᱨᱮᱫᱚ ᱵᱟᱹᱱᱩᱧ ᱠᱟᱫᱤᱧᱟ ᱤᱧ ᱫᱚᱼᱼ ᱦᱳᱥᱴᱮᱞ ᱨᱮᱢ ᱛᱟᱦᱮᱱ ᱜᱮᱭᱟ ᱥᱮ ᱵᱟᱝ ᱦᱳᱥᱴᱮᱞ ᱨᱮ ᱪᱮᱫ ᱞᱮᱠᱟ ᱵᱷᱟᱲᱟ ᱚᱲᱟᱜ ᱨᱮᱢ ᱛᱟᱦᱮᱱ ᱜᱮᱭᱟ ᱚᱱᱟᱜᱮ,
ᱚᱻ ᱟᱫᱚ ᱱᱤᱛᱚᱜ ᱫᱚ ᱚ ᱱᱤᱛᱚᱜ ᱫᱚ ᱚᱸᱰᱮ ᱜᱮ ᱥᱮ ᱚᱲᱟᱜ ᱠᱚ ᱟᱹᱜᱩᱣ ᱠᱟᱫ ᱢᱮᱭᱟ᱾
ᱵᱟᱝᱼᱟ ᱤᱭᱟᱹ ᱨᱮᱜᱮ ᱢᱤᱱᱟᱹᱧ ᱠᱟᱫᱤᱧᱟ ᱱᱚᱰᱮ ᱜᱮ ᱡᱮ ᱚᱞᱚᱜ ᱚᱠᱟᱨᱮ ᱚᱞᱚᱜᱼᱼ ᱜᱮᱭᱟ ᱚᱸᱰᱮ ᱚᱱᱟ ᱡᱟᱜᱟ ᱨᱮᱜᱮ ᱢᱤᱱᱟᱹᱧ ᱠᱟᱫᱤᱧᱟ᱾
ᱚ ᱛᱚ ᱱᱟᱯᱟᱭ,
ᱡᱚᱢ ᱠᱚᱫᱚ ᱯᱮ ᱚ ᱡᱚᱢ ᱠᱟᱜᱼᱟ ᱥᱮ ᱵᱟᱝ?
ᱦᱮᱸ ᱚᱱᱮ ᱡᱚᱢᱤᱧ ᱪᱟᱞᱟᱣ ᱞᱮᱱ ᱫᱚ ᱡᱚᱢ ᱵᱟᱲᱟ ᱠᱮᱫᱼᱟ ᱞᱮ ᱯᱷᱩᱪᱠᱟ᱾ ᱟ ᱯᱷᱩᱪᱠᱟᱹᱧ ᱡᱚᱢ ᱠᱮᱜᱼᱟ ᱟᱨ ᱥᱤᱼᱼ
ᱦᱩᱸ᱾
ᱥᱤᱸᱜ ᱥᱤᱸᱜᱟᱹᱲᱟ ᱠᱚᱧ ᱡᱚᱢ ᱠᱮᱜᱼᱟ᱾ ᱫᱚᱢᱮ ᱜᱟᱹᱰᱤ ᱟᱣᱟᱡᱽ ᱟᱸᱡᱚᱢᱚᱜ ᱠᱟᱱᱟ ᱵᱟ ᱥᱮ ᱟᱫᱚ ᱟᱫᱚ ᱚᱱᱠᱟ ᱛᱮᱜᱮᱞᱮᱼᱼ ᱪᱟᱞᱟᱜ ᱠᱟᱱᱟ ᱟᱫᱚ ᱫᱚᱢᱮ ᱰᱷᱮᱨ ᱜᱟᱹᱰᱤ ᱛᱚ ᱚᱱᱟ ᱛᱮᱜᱮ ᱟᱣᱟᱡᱽ ᱟᱸᱚᱢᱚᱜ ᱠᱟᱱᱟ᱾
ᱚᱻ
ᱦᱟᱱᱼᱥᱷᱟ᱾
ᱟᱯᱮ ᱫᱚ ᱤᱭᱟᱹ ᱵᱟᱡᱟᱨ ᱚᱱᱠᱟ ᱯᱮ ᱛᱟᱦᱮᱱ ᱜᱮᱭᱟ ᱥᱮ ᱪᱮᱫ? ᱵᱟᱡᱟᱨ ᱮᱨᱤᱭᱟ ᱨᱮᱯᱮ ᱛᱟᱦᱮᱱ ᱜᱮᱭᱟ ᱥᱮᱜ?
ᱦᱮᱸ ᱦᱮᱸ ᱵᱟᱡᱟᱨ ᱤᱨᱤᱭᱟ ᱞᱮᱠᱟ ᱜᱮ᱾ ᱮ ᱪᱷᱚᱠ ᱢᱮᱱᱟᱜᱼᱟ ᱪᱷᱚᱠ ᱠᱟᱱᱟ ᱥᱮ ᱠᱤᱪᱷᱩ ᱧᱚᱜ ᱠᱟᱹᱡᱽ ᱪᱩᱞᱩᱝ ᱵᱤᱥᱤ ᱫᱚ ᱵᱟᱝ ᱥᱟᱸᱜᱤᱧᱟ ᱚᱱᱮ ᱵᱟᱨᱭᱟ ᱟᱸ ᱵᱟᱨᱭᱟ ᱜᱩᱞᱤᱼᱼ ᱯᱚᱨ ᱟᱫᱚ ᱚᱝᱠᱟᱛᱮ ᱫᱚᱢᱮ ᱥᱮᱸᱲᱟ ᱥᱮᱸᱲᱟ ᱨᱚᱲ ᱤᱭᱟᱹ ᱪᱟᱞᱟᱜᱼᱟ ᱛᱚ ᱜᱟᱹᱰᱤ ᱪᱟᱞᱟᱜᱼᱟ ᱛᱚ ᱫᱚᱢᱮ ᱟᱣᱟᱡᱚᱜ ᱜᱮᱭᱟ᱾ ᱤᱱᱼᱚᱰᱤᱵᱮᱞ
ᱚᱸ ᱚᱱᱟᱛᱮᱜᱮ ᱫᱚᱢᱮ ᱟᱣᱟᱡᱽ ᱠᱚ ᱟᱸᱡᱚᱢᱚᱜ ᱠᱟᱱᱟ᱾ ᱟᱞᱚᱢ ᱪᱟᱞᱟᱜ ᱨᱟᱥᱛᱟ ᱨᱮ ᱢᱮᱱᱟᱜ ᱢᱮᱭᱟ ᱥᱮ ᱟᱵᱟᱨ ᱚᱱᱟ ᱠᱷᱟᱹᱛᱤᱨ ᱛᱮ᱾
ᱦᱮᱸ ᱟᱫᱚ ᱟᱢᱫᱚᱢ ᱡᱚᱢ ᱵᱟᱲᱟ ᱠᱮᱜᱼᱟ ᱵᱟᱝ ᱱᱟᱥᱛᱟ ᱵᱟᱲᱟᱭ ᱱᱟᱢ ᱥᱮ ᱵᱟᱝ?
ᱟᱹᱣᱨᱤ ᱱᱤᱛᱚᱜ ᱫᱚ ᱵᱟᱹᱧ ᱡᱚᱢ ᱠᱟᱜᱼᱟ ᱟᱨ ᱜᱷᱟᱹᱲᱤᱡᱽ ᱯᱚᱨᱮᱧ ᱡᱚᱢᱟ ᱱᱤᱛᱚᱜ ᱫᱚ ᱡᱚᱢ ᱠᱟᱜᱼᱟ ᱥᱮ ᱯᱷᱩ ᱤᱧ ᱦᱚᱧ ᱡᱚᱢ ᱞᱮᱭᱟ ᱪᱟᱞᱟᱣ ᱞᱮᱱᱟᱹᱧ ᱢᱤᱫ ᱜᱷᱲᱤ ᱞᱟᱦᱟ ᱨᱮᱜᱮᱧ ᱪᱟᱞᱟᱣ ᱞᱮᱱᱟ ᱵᱟᱡᱟᱨ ᱥᱮᱱ᱾ ᱟᱫᱚ ᱚᱸᱰᱮᱜᱮ ᱯᱷᱩᱪᱠᱟ ᱠᱚ ᱥᱤᱸᱜᱟᱹᱲᱟ ᱠᱚ ᱚᱱᱟᱠᱚ ᱡᱚᱢ ᱦᱩᱭᱱᱟ ᱥᱮ ᱟᱫᱚ ᱱᱤᱛᱚᱜ ᱫᱚ ᱦᱚᱸᱜᱼᱚᱭ ᱪᱷᱟᱸᱫᱽ ᱨᱮᱧ ᱦᱮᱡ ᱟᱠᱟᱱᱟ᱾
ᱦᱮᱸ ᱟᱹᱫᱩᱧ ᱠᱩᱞᱤ ᱢᱮ ᱞᱮᱜ ᱦᱮᱸ ᱦᱮᱸ ᱠᱩᱞᱤ ᱢᱮ ᱞᱮᱜᱤᱧ ᱦᱮᱸ ᱛᱟᱦᱚᱞᱮᱼᱼ
ᱦᱳᱭ ᱦᱳᱭ
ᱛᱟᱦᱞᱮ ᱤᱭᱟᱹ ᱞᱟᱹᱭᱟ ᱠᱚ ᱵᱟᱭᱨᱮ ᱯᱷᱩᱰ ᱢᱟ ᱵᱟᱠᱚ ᱡᱚᱢ ᱜᱮᱭᱟ, ᱵᱟᱭᱨᱮ ᱡᱤᱱᱤᱥ ᱢᱟ ᱵᱟᱠᱚ ᱡᱚᱢ ᱜᱮᱭᱟ ᱾ ᱟᱵᱚ ᱢᱟ ᱡᱷᱚ ᱛᱚ ᱜᱮ ᱵᱟᱭᱨᱮ ᱡᱤᱱᱤᱥ ᱟᱫᱚ ᱚ ᱚᱱᱟ ᱚᱱᱟ ᱛᱮ ᱪᱮᱫ ᱮᱢ ᱞᱟᱹᱭ ᱚᱪᱚᱭᱟ ᱵᱟᱭᱨᱮ ᱡᱤᱱᱤᱥ ᱜᱮ ᱡᱚᱢ ᱵᱷᱟᱜᱮᱭᱟ ᱥᱮ ᱵᱟᱝ? ᱚᱱᱟ ᱛᱮ ᱠᱟᱹᱡ ᱠᱤᱪᱷᱩᱢ ᱞᱟᱹᱭ ᱠᱮ ᱞᱮᱠᱷᱟᱱ ᱵᱷᱟᱹᱜᱤ ᱠᱚᱜᱼᱟ᱾
ᱵᱟᱭᱨᱮ ᱡᱤᱱᱤᱥ ᱦᱚᱸ ᱡᱚᱢ ᱫᱚ ᱵᱟᱝ ᱵᱷᱟᱜᱮᱭᱟ ᱟᱫᱚ ᱪᱤᱠᱟᱹᱭᱟᱢ ᱞᱟᱹᱭ ᱢᱮ᱾ ᱫᱳᱠᱟᱱ ᱠᱟᱜᱼᱟ ᱠᱚ ᱟᱨ ᱠᱩᱲᱤ ᱜᱤᱫᱽᱨᱟᱹ ᱫᱚ ᱮᱢᱚᱱ ᱤᱭᱟᱹ ᱥᱮ ᱯᱷᱩᱪᱠᱟ ᱠᱚ ᱛᱟᱦᱮᱸᱱᱟ ᱥᱤᱝᱜᱟᱲᱟ ᱠᱳ᱾ ᱟᱢ ᱪᱟᱣᱢᱤᱱ ᱠᱚ ᱚᱱᱟ ᱠᱚ ᱧᱮᱞ ᱛᱮ ᱜᱮ ᱵᱚᱞᱮ ᱡᱚᱢ ᱫᱚ ᱥᱟᱱᱟ ᱢᱮᱭᱟ᱾ ᱡᱮᱛᱱᱟᱢ ᱢᱮᱱ ᱡᱮ ᱵᱟᱹᱧ ᱡᱚᱢᱟ ᱵᱟᱹᱧ ᱡᱚᱢᱟ᱾ ᱛᱟᱣ ᱦᱚᱸ ᱡᱚᱢ ᱫᱚ ᱥᱟᱱᱟ ᱜᱮᱭᱟ ᱪᱤᱠᱟᱹᱭᱟᱢ ᱞᱟᱹᱭ ᱢᱮ ᱾ ᱵᱟᱝ ᱥᱮ? ᱚᱱᱟ ᱡᱚᱢ ᱥᱟᱱᱟ ᱡᱤᱱᱤᱥ ᱠᱟᱱ ᱜᱮᱭᱟ ᱾ ᱚᱱᱟ ᱫᱚ ᱛᱤᱥ ᱦᱚᱸ ᱵᱟᱢ ᱢᱮᱱᱟ ᱡᱮ ᱵᱟᱹᱧ ᱡᱚᱢᱟ ᱢᱮᱱᱛᱮ᱾
ᱚᱸ
ᱢᱮᱱᱟᱢ ᱡᱮ ᱵᱟᱹᱧ ᱡᱚᱢᱟ᱾ ᱛᱟ ᱦᱚᱸᱢ ᱡᱚᱢ ᱜᱮᱭᱟ ᱟᱡ ᱛᱮᱜᱮᱢ ᱪᱟᱜ, ᱚᱱᱠᱟ ᱛᱮ ᱯᱟᱥᱮ ᱛᱮ ᱜᱮ ᱪᱟᱞᱟᱜ ᱢᱮᱥᱮ ᱦᱟᱸᱜ᱾ ᱴᱷᱤᱠ ᱜᱮ ᱦᱟᱸᱜ ᱟᱢ ᱥᱮᱭ ᱚᱱᱰᱮ ᱫᱳᱠᱟᱱ ᱥᱮᱫ ᱜᱮᱢ ᱪᱟᱞᱟᱜᱼᱟ᱾ ᱚᱱᱛᱮ ᱯᱷᱩᱪᱠᱟ ᱫᱚᱠᱟᱱ ᱥᱮᱜ ᱜᱮᱢ ᱪᱟᱞᱟᱜᱼᱟ᱾
ᱦᱮᱸ ᱛᱚ᱾
ᱟᱫᱚ ᱪᱮᱫ ᱚᱱᱟ ᱫᱩᱧ ᱢᱮᱱᱟ ᱴᱷᱤᱠ ᱜᱮᱭᱟ ᱦᱟᱸᱜ ᱟᱫᱚ ᱡᱚᱢ ᱫᱚ ᱴᱷᱤᱠ ᱜᱮᱭᱟ ᱵᱚᱱ ᱵᱟᱹᱜᱤ ᱫᱟᱲᱮᱜ ᱠᱷᱟᱱ ᱫᱚ, ᱡᱚᱢ ᱫᱚ ᱵᱟᱝ ᱴᱷᱤᱠ ᱫᱟᱜ ᱠᱚ ᱫᱚ ᱵᱟᱢ ᱤᱭᱟᱹ ᱫᱟᱲᱮᱜ ᱠᱷᱟᱱ᱾
ᱚ ᱡᱚᱢ ᱫᱚ ᱡᱚᱢ ᱜᱮ ᱦᱩᱭᱩᱜᱼᱟ ᱟᱫᱚ ᱠᱚᱢ ᱠᱚᱢ ᱡᱚᱢ ᱟᱢ ᱫᱚ ᱵᱮᱥᱤ ᱜᱮᱢ ᱯᱟᱞᱮᱢ ᱡᱚᱢ ᱜᱮᱭᱟ ᱥᱮ ᱠᱚᱢ ᱜᱮᱢ ᱡᱚᱢ ᱜᱮᱭᱟ? ᱦᱮᱸ ᱥᱮ ᱦᱚᱲᱢᱚ ᱯᱚᱠᱠᱷᱮ ᱛᱮ ᱫᱚ ᱠᱚᱢ ᱡᱚᱢ᱾ ᱦᱮᱸ ᱞᱟᱹᱭ ᱢᱮ
ᱠᱷᱟᱡ ᱫᱚ ᱢᱮᱠᱥᱤᱢᱟᱢ ᱡᱚᱢ ᱫᱚ ᱦᱩᱭᱩᱜ ᱜᱮᱭᱟ ᱯᱷᱩᱪᱠᱟ ᱫᱚ᱾
ᱟᱫᱚ ᱵᱟᱠᱷᱟᱱ, ᱟᱫᱚ ᱪᱮᱫ ᱞᱮᱭ ᱢᱮᱥᱮ ᱚᱱᱟ ᱨᱟᱥᱛᱟ ᱫᱷᱟᱨᱮ ᱠᱷᱚᱡ ᱤᱧ ᱫᱩᱧ ᱡᱚᱢ ᱜᱮᱭᱟ ᱤᱧᱦᱳ
ᱟᱨ ᱫᱚ ᱟᱨ ᱵᱟᱲᱟᱭ ᱜᱮᱭᱟᱢ ᱯᱷᱩᱪ ᱠᱟ ᱫᱳᱠᱟᱱ ᱨᱮ, ᱡᱟᱦᱟᱱ ᱫᱳᱠᱟᱱ ᱵᱷᱤᱲᱚᱜ ᱟᱨ ᱵᱟᱝ ᱵᱷᱤᱲᱚᱜ ᱯᱷᱩᱪᱠᱟ ᱫᱳᱠᱟᱱ ᱫᱚ ᱫᱳᱢᱮ ᱵᱷᱤᱲᱚᱜ ᱜᱮᱭᱟ᱾ ᱠᱚᱲᱟ ᱜᱤᱫᱽᱨᱟᱹ ᱦᱚᱸ ᱠᱟᱱ ᱟᱨ ᱠᱩᱲᱤ ᱜᱤᱫᱽᱨᱟᱹ ᱠᱟᱱ ᱟᱨ ᱞᱟᱹᱴᱩ ᱦᱚᱲ ᱦᱚᱸ ᱠᱟᱱ ᱡᱚᱛᱚ ᱜᱮ ᱠᱩ ᱪᱟᱞᱟᱜ ᱜᱮᱭᱟ ᱟᱨ ᱠᱩ ᱡᱚᱢ ᱜᱮᱭᱟ ᱾ᱠᱷᱟᱹᱞᱤ ᱠᱚ ᱢᱮᱱᱟ ᱠᱚᱲᱟ ᱜᱤᱫᱽᱨᱟᱹ ᱫᱚ ᱠᱳ ᱢᱮᱱᱟ ᱡᱮ ᱠᱷᱟᱹᱞᱤ ᱠᱩᱲᱤ ᱜᱤᱫᱽᱨᱟᱹ ᱜᱮ ᱠᱚ ᱡᱚᱢᱟ ᱯᱷᱚᱪᱠᱟ ᱞᱟᱵᱷᱟᱨ ᱠᱟᱱᱟ ᱠᱚ ᱩᱱᱠᱩ ᱫᱚ, ᱠᱤᱱᱛᱩ ᱵᱟᱝ ᱩᱱᱠᱩ ᱫᱚ ᱟᱠᱚ ᱦᱚᱸ ᱫᱚᱢᱮ ᱜᱮ ᱠᱚ ᱡᱚᱢ ᱜᱮᱭᱟ᱾ ᱠᱚᱲᱟ ᱜᱤᱫᱽᱨᱟᱹ ᱦᱚᱸ᱾ ᱠᱩᱲᱤ ᱜᱤᱫᱽᱨᱟᱹ ᱠᱷᱚᱱᱟᱜ ᱠᱚᱲᱟ ᱜᱤᱫᱽᱨᱟᱹ ᱵᱮᱥᱤ ᱠᱚ ᱡᱚᱢᱟ ᱠᱚ, ᱦᱳᱭ, ᱦᱩᱸ᱾
ᱟᱫᱚ ᱵᱟᱭᱨᱮ ᱨᱮᱱᱟᱜ ᱯᱷᱩᱰ ᱫᱚ ᱪᱮᱫ ᱮᱢ ᱠᱩᱥᱤ, ᱦᱮᱸ ᱞᱟᱹᱭ ᱢᱮ᱾
ᱵᱟᱹᱜᱤ ᱞᱮᱠᱟᱱ ᱡᱤᱱᱤᱥ ᱫᱚ ᱵᱟᱝ ᱠᱟᱱᱟ ᱾ ᱠᱩᱛᱩᱠ ᱵᱟᱝ ᱴᱷᱤᱠᱟ ᱚᱛᱤ ᱨᱤᱠᱛᱚ ᱡᱚᱢ ᱫᱚ, ᱠᱩᱛᱩᱠ ᱱᱤᱭᱟᱹ ᱫᱚ ᱵᱟᱵᱚᱱ ᱵᱟᱹᱜᱤ ᱫᱟᱲᱮᱭᱟᱜᱼᱟ ᱜᱮᱭᱟ ᱱᱤᱭᱟᱹ ᱫᱚ ᱾
ᱦᱮᱸ ᱦᱮᱸᱛᱚ, ᱦᱮᱸ ᱦᱮᱸ ᱦᱮᱸᱛᱚ ᱵᱟᱝ ᱵᱟᱹᱜᱤ ᱜᱟᱱᱚᱜ ᱜᱮᱭᱟ᱾
ᱦᱩᱸ᱾
ᱟᱫᱚ ᱞᱟᱹᱭᱢᱮ ᱱᱤᱛᱳᱜ ᱪᱮᱫ ᱢᱟᱱᱮ ᱚᱲᱟᱜ ᱢᱟᱢ ᱦᱮᱡ ᱟᱠᱟᱱᱟ ᱾ ᱢᱮᱥ ᱵᱟᱵᱮ ᱦᱮᱡ ᱟᱠᱟᱱᱟ ᱟᱯᱮ ᱫᱚ? ᱠᱚ ᱤᱥᱤᱱ ᱟᱯᱮ ᱜᱮᱭᱟ ᱥᱮ ᱱᱤᱡᱮ ᱛᱮ ᱜᱮ ᱯᱮ ᱪᱚᱸᱫᱟᱭᱮᱜᱼᱟ?
ᱵᱟᱝᱟ ᱱᱚᱸᱰᱮ ᱫᱚ ᱟᱞᱮ ᱱᱤᱡᱮ ᱛᱮ ᱜᱮ ᱞᱮ ᱤᱥᱤᱱ ᱜᱮᱭᱟ, ᱵᱷᱟᱲᱟ ᱚᱲᱟᱜ ᱞᱮᱠᱟ ᱜᱮ ᱱᱤᱭᱟᱹ ᱫᱚ ᱦᱮᱸ ᱾
ᱦᱮᱸ᱾
ᱟᱞᱮ ᱜᱮ ᱡᱚᱛᱚ, ᱟᱞᱮ ᱜᱮ ᱜᱮᱥ ᱠᱚ ᱢᱮᱱᱟᱜ ᱛᱟᱞᱮᱭᱟ ᱡᱚᱛ᱾ ᱛᱚ ᱟᱞᱮ ᱜᱮ ᱞᱮ ᱵᱟᱡᱟᱨᱚᱜᱼᱟ, ᱡᱚᱛᱚ ᱜᱮ ᱱᱤᱡᱮ ᱛᱮ ᱜᱮ ᱾ ᱱᱚᱸᱰᱮ ᱫᱚ ᱤᱥᱤᱱ ᱫᱚ ᱚᱠᱚᱭ ᱦᱚᱲ ᱵᱟᱹᱱᱩᱜ ᱠᱚᱣᱟ ᱤᱥᱤᱱ ᱦᱚᱲ ᱫᱚ, ᱟᱨ ᱛᱮᱦᱮᱧ ᱱᱤᱡᱮ ᱛᱮ ᱜᱮ ᱞᱮ ᱤᱥᱤᱱᱟ ᱟᱨ ᱞᱮ ᱡᱚᱢᱟ ᱾
ᱚᱻ ᱟᱫᱚ ᱪᱮᱫ ᱮᱢ ᱤᱥᱤᱱ ᱠᱟᱜᱼᱟ ᱛᱮᱦᱮᱧ ᱢᱟᱱᱮ ᱱᱤᱛᱳᱜ ᱫᱚ? ᱪᱮᱫ ᱮᱢ ᱤᱥᱤᱱ ᱠᱟᱜᱼᱟ ᱛᱤᱠᱤᱱ ᱨᱮ?
ᱰᱤᱢ ᱟᱨ ᱟᱞᱩ ᱚᱱᱟ ᱜᱤᱧ ᱤᱥᱤᱱ ᱠᱟᱫᱟ, ᱟᱨ ᱪᱮᱫ ᱦᱚᱸ ᱵᱟᱝ᱾ ᱟᱫᱚ ᱦᱟᱸᱜ ᱦᱳᱭ, ᱟᱫᱚ ᱥᱚᱵᱡᱤ ᱠᱚ ᱪᱟᱵᱟ ᱟᱠᱟᱱ ᱛᱤᱧᱟᱹ ᱥᱮ ᱟᱫᱚ ᱦᱟᱸᱜ ᱜᱟ ᱯᱟ ᱦᱟᱸ ᱦᱟᱴ ᱦᱳᱭᱳᱜᱼᱟ ᱟᱫᱚ ᱟᱫᱚᱢ ᱦᱟᱴ ᱦᱤᱞᱳᱜ ᱜᱮ ᱪᱟᱞᱟᱣ ᱦᱩᱭᱩᱜᱼᱟ ᱥᱚᱵᱽᱡᱤ ᱠᱚ ᱠᱤᱨᱤᱧ ᱫᱚ᱾
ᱟᱯᱮ ᱥᱮᱱ ᱫᱚ ᱵᱩᱫᱷᱵᱟᱨ ᱦᱟᱴ ᱵᱟ ᱢᱟᱱᱮ ᱚᱱᱟ ᱚᱠᱟᱨᱮ ᱢᱮᱥ ᱨᱮ ᱢᱮᱨᱟᱢ ᱫᱚ ᱚᱱᱛᱮ ᱫᱚ ᱵᱩᱫᱵᱟᱨ ᱠᱚ ᱦᱟᱴ ᱟ, ᱵᱟᱡᱟᱨ ᱫᱚ ᱵᱟᱹᱪᱩᱜ ᱛᱟᱯᱮᱛᱮ?
ᱵᱟᱡᱟᱨ ᱦᱚᱸ ᱢᱮᱱᱟᱜ ᱜᱮᱭᱟ ᱟᱫᱚ ᱦᱟᱴ ᱦᱤᱞᱟᱹᱜ ᱜᱮ ᱡᱚᱠᱷᱚᱱ ᱥᱚᱥᱛᱟ ᱥᱚᱥᱛᱟ ᱥᱮ ᱧᱟᱢᱚᱜᱼᱟ᱾ ᱛᱚᱠᱷᱚᱱ ᱫᱚ ᱟᱭᱢᱟ ᱰᱷᱮᱨ ᱠᱚ ᱦᱟᱱᱟ ᱱᱤᱭᱟᱹ ᱠᱚ ᱟᱹᱜᱩ ᱠᱟᱜᱼᱟ᱾ ᱟᱫᱚ ᱛᱚᱠᱷᱚᱱ ᱫᱚ ᱪᱟᱞᱟᱜ ᱜᱮᱭᱟᱞᱮ ᱦᱟᱴ ᱦᱤᱞᱳ ᱟᱫᱚ ᱩᱱ ᱥᱚᱢᱚᱭ ᱜᱮ ᱠᱤᱨᱤᱧ ᱟᱹᱜᱩ ᱦᱩᱭᱩᱜᱼᱟ᱾ ᱦᱩᱸ ᱡᱚᱛᱚ ᱜᱮ᱾
ᱦᱮᱸ᱾
ᱟᱯᱮᱥᱮᱱ ᱫᱚ ᱦᱟᱴ ᱠᱚᱫᱚ ᱵᱟᱝ ᱵᱟᱹᱭᱥᱟᱹᱜ ᱟ ᱥᱮ?
ᱵᱟᱝ ᱟᱞᱮ ᱦᱚᱸ ᱦᱟᱴ ᱦᱟᱴ ᱦᱟᱴ ᱨᱮᱜᱮ ᱵᱟᱡᱟᱨ ᱮᱨᱤᱭᱟ ᱨᱮ ᱢᱮᱱᱟᱜ ᱞᱮᱭᱟ ᱛᱚ ᱵᱟᱡᱟᱨ ᱦᱚᱸ ᱢᱮᱱᱟᱜ ᱜᱮᱭᱟ᱾ ᱵᱟᱡᱟᱨ ᱨᱮᱜᱮ ᱠᱚ ᱤᱭᱟᱹᱭ ᱜᱮᱭᱟ ᱟᱫᱚ ᱟᱞᱮ ᱠᱷᱚᱱ ᱫᱚ ᱥᱟᱺᱜᱤᱧ ᱧᱚᱜ ᱦᱟᱴ ᱫᱚ ᱢᱟᱱᱮ ᱮᱭ ᱚᱱᱠᱟ ᱯᱟᱸᱪ ᱠᱤᱞᱳᱢᱤᱴᱟᱨ ᱜᱟᱱ ᱥᱟᱺᱜᱤᱧ ᱨᱮ ᱦᱟᱴ ᱠᱚ ᱵᱟᱹᱭᱥᱟᱹᱜ ᱜᱮᱭᱟ ᱟᱫᱚ ᱵᱟᱵᱟ ᱛᱟᱠᱚ ᱠᱚᱠᱚ ᱪᱟᱞᱟᱜ ᱜᱮᱭᱟ ᱟᱨ ᱮᱢᱱᱤ ᱫᱚᱠᱟᱱ ᱯᱟᱴ ᱛᱟᱦᱮᱱ ᱜᱮᱭᱟ ᱚᱱᱟ ᱠᱚᱫᱚ ᱪᱟᱣᱢᱤᱱ ᱠᱚ ᱨᱳᱞ ᱠᱚ ᱡᱚᱢ ᱫᱟᱲᱮᱭᱟᱜᱼᱟ ᱢᱟᱱᱮ ᱡᱮᱢᱚᱱ ᱪᱷᱚᱠᱳ ᱟᱵᱚ ᱫᱚᱵᱚ ᱞᱟᱹᱭ ᱜᱮᱭᱟ ᱚᱠᱚᱭ ᱠᱤᱪᱷᱩ ᱦᱚᱲ ᱪᱷᱚᱠᱚᱳ ᱟᱨ ᱪᱷᱚᱠᱳ ᱥᱮᱱ ᱨᱮ ᱟᱠᱷᱨᱤᱧ ᱜᱮᱭᱟ ᱠᱚ ᱫᱚᱠᱟᱱ ᱢᱮᱱᱟᱜᱼᱟ ᱪᱷᱳᱴᱳ ᱪᱷᱳᱴᱳ ᱫᱚ ᱠᱟᱱ ᱢᱮᱱᱟᱜᱼᱟ ᱚᱱᱟ ᱠᱚᱨᱮ ᱜᱮᱠᱚ ᱟᱹᱷᱨᱤᱧ ᱵᱟᱲᱟᱭ ᱜᱮᱭᱟ ᱦᱟᱴ ᱫᱚ ᱥᱟᱺᱜᱤᱧ ᱥᱟᱺᱜᱤᱧ ᱜᱮ ᱦᱩᱭᱩᱜ ᱜᱮᱭᱟ᱾ ᱚᱱᱟᱨᱮ ᱵᱟᱡᱟᱨ ᱦᱚᱸ ᱵᱟᱹᱭᱥᱟᱹᱜ ᱜᱮᱭᱟ ᱛᱚ ᱚᱸᱰᱮ ᱠᱷᱚᱱᱜ ᱜᱮ ᱡᱩᱫᱤᱢ ᱢᱚᱱᱮᱭᱟ᱾ ᱵᱟᱡᱟᱨ ᱵᱟᱡᱟᱨ ᱟᱹᱜᱩ ᱫᱟᱲᱮᱭᱟᱜᱼᱟ ᱟᱢ ᱦᱮᱸᱥᱮ, ᱦᱩᱸ᱾
ᱳᱭ ᱛᱟᱦᱚᱞᱮ ᱪᱮᱫ ᱠᱚᱯᱮ ᱤᱥᱤᱱ ᱠᱟᱜᱼᱟ ᱛᱮᱦᱮᱧ ᱫᱚ?
ᱛᱮᱦᱮᱧ ᱫᱚᱞᱮ ᱤᱥᱤᱱ ᱟᱠᱟᱫ ᱦᱟᱹᱠᱩ ᱞᱮ ᱩᱛᱩ ᱟᱠᱟᱫ ᱠᱚᱣᱟ ᱨᱩᱭ ᱢᱟᱡᱽ᱾ ᱟᱨ ᱤᱭᱟᱹ ᱥᱟᱹᱨᱩ ᱨᱩᱭ ᱢᱟᱡᱽ ᱟᱨ ᱢᱟᱱᱮ ᱨᱩᱭ ᱦᱟᱹᱠᱩ ᱨᱮᱱᱟᱜ ᱥᱟᱹᱨᱩ ᱥᱟᱛᱮᱜ ᱤᱭᱟᱹ ᱩᱛᱩ ᱟᱠᱟᱜ ᱠᱚᱣᱟ ᱢᱟ ᱫᱚᱢᱮ ᱥᱤᱵᱤᱞ ᱤᱧ ᱫᱚ᱾ ᱡᱚᱢ ᱵᱟᱲᱟ ᱠᱟᱜᱟᱢ ᱥᱮ ᱵᱟᱝ ᱤᱧ ᱫᱚ ᱫᱚᱢᱮ ᱥᱤᱵᱤᱞᱤᱧ ᱜᱮᱭᱟ ᱥᱟᱹᱨᱩ ᱥᱟᱛᱮᱜ᱾
ᱦᱳᱭ ᱦᱳᱭ ᱥᱤᱵᱤᱞ ᱜᱮ ᱡᱚᱢ ᱟᱠᱟᱫ ᱜᱮᱭᱤᱧ ᱤᱧ ᱦᱚᱸ ᱟᱫᱚ ᱚᱠᱟ ᱠᱷᱚᱡᱧ ᱜᱟᱹᱰᱭᱟᱹ ᱜᱟᱵᱤ ᱠᱷᱚᱱᱚᱱ ᱠᱚᱯᱮ ᱥᱟᱵ ᱠᱮᱫ ᱠᱚᱣᱟ ᱥᱮ ᱤᱭᱟᱹ ᱠᱷᱚᱱ?
ᱵᱟᱝᱜᱮ ᱠᱤᱨᱤᱧ ᱠᱤᱨᱤᱧ ᱠᱟᱜ ᱠᱚᱣᱟ ᱞᱮ ᱦᱮᱸ ᱛᱚ ᱠᱤᱨᱤᱧ ᱜᱮ ᱠᱤᱨᱤᱧ ᱜᱮ ᱨᱩᱭ ᱦᱟᱹᱠᱩ ᱫᱚ ᱚᱠᱟ ᱨᱮᱠᱚ ᱪᱟᱥ ᱠᱟᱠᱚᱣᱟᱢ ᱜᱟᱹᱰᱭ ᱦᱚᱸ ᱵᱟᱹᱪᱩᱜ ᱛᱟᱞᱮᱭᱟ ᱟᱞᱮᱭᱟᱜ ᱫᱚ
ᱚ ᱦᱩᱸ᱾
ᱦᱮᱸᱛᱚ᱾
ᱟᱪᱪᱷᱟ᱾
ᱟᱫᱚ ᱟᱯᱮ ᱫᱚ ᱪᱮᱫ ᱱᱤᱛᱳᱜ ᱫᱚ
ᱪᱮᱜ ᱱᱚᱸᱜᱼᱚᱭ ᱦᱟᱸᱜ ᱦᱳᱭ ᱟᱸᱡᱚᱢᱚᱜ ᱠᱟᱱ ᱜᱮᱭᱟ᱾
ᱦᱮᱸ ᱞᱟᱹᱭ ᱢᱮ᱾
ᱟᱯᱮ ᱥᱮᱱ ᱫᱚ ᱫᱟᱜ ᱡᱟᱹᱲᱤ ᱫᱚ ᱦᱩᱭ ᱞᱮᱱᱟ ᱥᱮ ᱵᱟᱝ?
ᱦᱮᱸ ᱵᱟᱯᱨᱮ ᱪᱮᱫᱠᱟ ᱫᱟᱜ ᱡᱟᱹᱲᱤ ᱡᱚᱨᱚᱜ ᱠᱟᱱᱟ ᱢᱟᱱᱮ ᱪᱮᱫᱠᱟᱭ ᱫᱟᱜ ᱜᱮᱜᱟᱭ, ᱛᱚ ᱟᱹᱲᱮᱥ ᱜᱮᱢ ᱵᱩᱡᱷᱟᱹᱣᱟ ᱱᱚᱸᱜᱼᱚᱭ ᱛᱮᱦᱮᱧ ᱜᱮ ᱠᱟᱹᱡ ᱤᱱᱠᱟᱹ ᱫᱩᱴᱟ ᱛᱮᱜᱮ ᱠᱟᱹᱡ ᱤᱭᱟᱹ ᱧᱚᱜ ᱠᱟᱜᱼᱟ ᱥᱤᱛᱩᱝ ᱥᱤᱛᱩᱝ ᱫᱷᱟᱨᱟ ᱠᱟᱜᱼᱟ, ᱵᱟᱠᱷᱟᱱ ᱦᱚᱞᱟ ᱢᱟᱫᱷᱮᱨ ᱛᱟ ᱟᱜᱮᱨ ᱫᱤᱱ ᱢᱟᱱᱮ ᱯᱮ ᱫᱤᱱ ᱫᱷᱚᱨᱮ ᱫᱟᱜᱮᱜᱼᱟᱭ ᱟᱹᱲᱤᱥ ᱜᱮᱢ ᱵᱩᱡᱷᱟᱹᱣᱟ ᱫᱚᱛᱚ ᱠᱚ ᱠᱟᱪᱟ ᱦᱚᱸ ᱵᱟᱢ ᱫᱟᱲᱮᱭᱟᱜᱼᱟ᱾
ᱥᱮᱱ ᱦᱚᱸ ᱟᱞᱮ ᱥᱮᱱ ᱦᱚᱸ ᱫᱚᱢᱮ ᱫᱟᱜ ᱠᱮᱜ ᱜᱮᱭᱟ ᱱᱚᱛᱮ ᱦᱚᱸ᱾
ᱚ ᱦᱳᱭ ᱛᱚ᱾
ᱠᱚᱨᱮ ᱫᱚᱢᱮ ᱫᱟᱜ ᱠᱮᱫᱟᱭ ᱟᱸᱜᱨᱚ ᱠᱚᱦᱚᱸ ᱚᱱᱠᱟ ᱜᱮ ᱵᱟᱝ ᱨᱚᱦᱚᱲ ᱞᱮᱱᱟ ᱟᱨ ᱚᱱᱟ ᱟᱭ ᱟᱭᱳ ᱰᱟᱹᱵᱨᱟᱹ ᱦᱩᱭᱩᱜ ᱠᱟᱱ ᱛᱟᱦᱮᱸᱱᱟ ᱥᱮ ᱟᱨ ᱟᱭᱢᱟ ᱦᱚᱲ ᱢᱮᱱᱟᱜ ᱞᱮᱭᱟ ᱟᱨ ᱰᱟᱝ ᱠᱚᱦᱚᱸ ᱚᱱᱠᱟ ᱵᱟᱹᱱᱩᱜᱼᱟ,
ᱚ᱾
ᱟᱫᱚ ᱚᱠᱟᱨᱮᱢ ᱛᱟᱥᱮᱭᱟ ᱟᱨ ᱨᱚᱦᱚᱲ ᱦᱚᱸ ᱵᱟᱝ ᱨᱚᱦᱚᱲᱚᱜ ᱠᱟᱱᱟ ᱵᱟᱨᱦᱮ ᱨᱮ ᱵᱚᱞᱮ ᱨᱩᱢ ᱨᱮ ᱢᱮᱱᱟᱜ ᱠᱟᱫᱟ ᱚᱱᱮ ᱚᱲᱟᱜ ᱵᱷᱤᱛᱨᱤ ᱨᱮᱜᱮ ᱢᱮᱱᱟᱜ ᱠᱟᱫᱟ ᱰᱟᱝ ᱢᱮᱱᱟᱜ ᱠᱟᱫᱟ ᱠᱟᱹᱴᱤᱡ ᱠᱷᱟᱴᱚ ᱜᱮ ᱚᱱᱟ ᱰᱟᱝ ᱫᱚ ᱟᱫᱚ ᱡᱷᱚᱛᱚ ᱦᱚᱲ ᱛᱟᱥᱮ ᱞᱮᱠᱷᱟ ᱵᱟᱝ ᱜᱟᱱᱚᱜᱼᱟ ᱥᱮ?
ᱚ ᱦᱮᱸ ᱛᱚ ᱟᱨ ᱚᱱᱮ ᱯᱮ ᱯᱮ ᱯᱮᱫᱤᱱ ᱫᱷᱚᱨᱮ ᱫᱟᱜ
ᱟᱝᱨᱚᱜ ᱠᱚ᱾
ᱦᱮᱸ ᱵᱟᱠᱷᱟᱱ᱾ ᱚᱱᱠᱟ ᱛᱮᱜᱮ ᱛᱚ ᱟᱞᱮ ᱦᱚᱸ ᱮᱸᱫ ᱵᱟᱝ ᱟᱞᱮ ᱫᱚ ᱮᱢᱱᱤ ᱟᱛᱩ ᱫᱤᱥᱚᱢ ᱫᱚ ᱮᱢᱱᱤ ᱡᱷᱟᱹᱱᱴᱤ ᱠᱚ ᱢᱮᱱᱟᱜ ᱜᱮᱭᱟ ᱵᱟᱵᱮᱨ ᱠᱚᱞᱮ ᱴᱟᱱᱟᱣ ᱠᱟᱜᱼᱟ ᱡᱚᱛᱚ ᱠᱟᱪᱟᱣ ᱵᱟᱲᱟᱣ ᱠᱛᱮᱫ ᱛᱟᱥᱮ᱾ ᱟ ᱜᱤᱫᱽᱨᱟᱹ ᱦᱟᱱ ᱚᱲᱟᱜ ᱛᱚ ᱠᱷᱟᱹᱞᱤ ᱡᱚ ᱤᱭᱟᱹ ᱠᱟᱜ ᱠᱚ ᱡᱩᱰᱩᱜ ᱯᱚᱴᱚᱢ ᱠᱟᱜᱼᱟ ᱠᱚ ᱠᱷᱟᱹᱞᱤ ᱟᱹᱲᱤᱥ ᱜᱮᱢ ᱵᱩᱡᱷᱟᱹᱣᱟ᱾ ᱢᱟᱱᱮ ᱢᱤᱱᱮ ᱢᱤᱫᱴᱤᱡ ᱵᱩᱱᱩ ᱢᱮᱱᱟᱭ ᱛᱟᱞᱮᱭᱟ ᱢᱟᱱᱮ ᱤᱧ ᱫᱟᱫᱟ ᱵᱟ ᱯᱞᱟ ᱠᱟᱱᱟᱭ ᱛᱚ ᱟᱫᱚ ᱩᱱᱤ ᱜᱮ ᱜᱤᱫᱽᱨᱟᱹ ᱢᱮᱱᱟᱭᱟ᱾ ᱠᱷᱟᱹᱞᱤ ᱩᱱᱤᱜᱮ ᱩᱱᱤᱭᱟᱜ ᱵᱤᱡ ᱦᱮᱸ ᱞᱟᱹᱭ ᱢᱮ᱾
ᱛᱮᱤᱦᱧ ᱫᱚ ᱟᱞᱮᱥᱮᱫ ᱫᱚ ᱵᱟᱭ ᱫᱟᱜ ᱠᱟᱫᱟ ᱟᱯᱮᱥᱮᱫ ᱫᱟᱜ ᱠᱟᱫᱟᱭ ᱛᱤᱦᱤᱧ?
ᱦᱮᱸ ᱦᱮᱸ ᱵᱟᱝᱟ ᱛᱮᱦᱮᱧ ᱫᱚ ᱥᱮᱛᱟᱜ ᱥᱮᱛᱟᱜ ᱫᱟᱜᱮᱫ ᱛᱟᱦᱮᱸᱡ ᱡᱷᱤᱴᱤᱠ ᱡᱷᱤᱴᱤᱠ ᱢᱟᱱᱮ ᱠᱚᱢ ᱠᱚᱢ ᱛᱮ ᱛᱟᱨᱯᱚᱨᱮ ᱛᱷᱤᱨ ᱠᱟᱫᱟᱜᱼᱟᱭ᱾ ᱛᱮ ᱚᱱᱮ ᱚᱭᱮᱫᱟᱨ ᱪᱮᱧᱡᱽᱡ ᱞᱮᱜᱼᱟ ᱥᱤᱛᱩᱝ ᱥᱤᱛᱩᱝ ᱫᱷᱟᱨᱟ ᱠᱟᱫᱟᱭ ᱱᱤᱛᱚᱜ ᱢᱟᱱᱮ ᱛᱟᱨᱟᱥᱤᱧ ᱧᱚᱜ ᱥᱤᱛᱩᱝ ᱞᱮᱜᱼᱟ ᱟᱫᱚ ᱨᱚᱦᱚᱲ ᱪᱟᱵᱟ ᱠᱟᱱᱟ ᱫᱚᱛᱚ ᱠᱚᱛᱮ ᱟᱫᱚ ᱜᱟᱯᱟ ᱪᱤᱫᱠᱟ ᱫᱮᱠᱷᱤ ᱛᱮᱦᱮᱸᱧ ᱢᱟ ᱤᱯᱤᱞ ᱠᱚᱠᱚ ᱧᱮ ᱞᱚᱜ ᱠᱟᱱᱟ ᱦᱟᱸᱜ ᱜᱟᱯᱟᱭ ᱫᱟᱜᱼᱟ ᱥᱮ ᱥᱤᱛᱩᱝᱼᱟ ᱦᱮᱸᱥᱮ?
ᱥᱮ ᱱᱤᱛᱚᱜ ᱫᱚ ᱫᱟᱜ ᱜᱮᱭᱟ ᱱᱚᱝᱠᱟ ᱜᱮ᱾
ᱦᱩᱸ᱾
ᱟᱫᱚ ᱦᱟᱸᱜ ᱟᱛᱩ ᱨᱮᱢᱟ ᱦᱟᱸᱜ ᱚᱝᱠᱟ ᱦᱟᱹᱠᱩ ᱠᱚ ᱩᱰᱩᱠᱚᱜᱼᱟ ᱦᱟᱸᱜ,
ᱦᱮᱸ ᱟᱞᱮ ᱫᱚ ᱵᱟᱹᱫᱽ ᱵᱟᱹᱫᱽ ᱠᱚ ᱵᱟᱹᱫᱽ ᱠᱚ ᱢᱮᱱᱟᱜ ᱛᱟᱞᱮᱭᱟ ᱜᱟᱹᱰᱭᱟᱹ ᱵᱟᱹᱪᱩᱜ ᱛᱟᱞᱮᱭᱟ, ᱴᱷᱤᱠ ᱠᱤᱱᱛᱩ ᱵᱟᱹᱫᱽ ᱫᱚ ᱢᱮᱱᱟᱜ ᱛᱟᱞᱮᱭᱟ ᱵᱟᱹᱫᱽ ᱠᱚᱨᱮ ᱠᱚ ᱤᱭᱟᱹ ᱡᱷᱤᱢᱨᱤ ᱠᱩᱠᱩ ᱚᱰᱟᱣᱮᱜ ᱟᱨ ᱛᱟᱯᱚᱨᱮ ᱚᱱᱮ ᱤᱭᱟᱹ ᱠᱚᱠᱚ ᱞᱟᱹᱭᱟ ᱵᱟᱝ ᱟᱨ ᱫᱟᱜᱽ ᱠᱚ ᱡᱟᱦᱟᱸ ᱠᱚ ᱟᱲᱮ ᱠᱟᱜᱼᱟ ᱟᱨᱮ ᱟᱲᱮᱛᱮ ᱦᱟᱹᱠᱩ ᱯᱩᱴᱷᱤ ᱦᱟᱹᱠᱩ ᱠᱚ ᱜᱟᱹᱨᱟᱹᱭ
ᱟᱭᱢᱟ ᱨᱚᱠᱚᱢ ᱦᱟᱹᱠᱩ ᱠᱚᱠᱚ ᱩᱰᱩᱠᱚᱜᱼᱟ ᱵᱟᱝ ᱥᱮ,
ᱦᱮᱸ ᱵᱟᱠᱷᱟᱱ ᱤᱧᱢᱟ ᱤᱧ ᱦᱚᱸ ᱫᱚᱢᱮᱧ ᱠᱩᱥᱤ ᱟᱠᱚᱣᱟ ᱵᱩᱢᱵᱩᱡ ᱠᱚ ᱱᱮᱛᱟᱨ ᱫᱤᱱ ᱢᱟ ᱫᱚᱢᱮ ᱠᱚ ᱤᱭᱟᱹᱜᱼᱟ᱾ ᱢᱟᱱᱮ ᱚᱱᱟ ᱡᱷᱤᱢᱨᱤ ᱠᱚᱢ ᱚᱰᱟᱣ ᱠᱟᱜᱼᱟ ᱟᱫᱚ ᱥᱟᱵ ᱫᱚᱢᱮ ᱨᱟᱹᱥᱠᱟᱹ᱾
ᱚ ᱟᱪᱪᱷᱟ ᱛᱟᱦᱞᱮ ᱪᱮᱞᱮ ᱠᱚ ᱩᱱᱠᱩ ᱢᱩᱫᱽᱨᱮ ᱪᱮᱞᱮ ᱠᱚ ᱦᱟᱹᱠᱚᱢ ᱡᱚᱢ ᱠᱚᱜᱮᱭᱟ ᱪᱤᱞᱤ ᱦᱟᱹᱠᱩ ᱠᱩᱥᱤᱭᱟᱜ ᱜᱮᱭᱟᱢ ᱡᱚᱢ ᱠᱚ?
ᱪᱩᱱᱟᱹ ᱤᱧᱫᱚ ᱪᱩᱱᱟᱹ ᱦᱟᱹᱠᱩ ᱫᱚᱢᱮᱧ ᱠᱩᱥᱤᱭᱟᱠᱚ ᱜᱮᱭᱟ ᱡᱩᱫᱟᱹ ᱡᱚᱡᱚ ᱟᱛᱮ ᱞᱟᱫ ᱢᱟᱱᱮ ᱡᱚᱡᱚ ᱛᱮ ᱩᱛᱩ ᱫᱚᱢᱮ ᱥᱤᱵᱤᱞᱤᱧᱟ ᱟᱨ ᱞᱟᱫ ᱦᱚᱸ ᱫᱚᱢᱮ ᱥᱤᱵᱤᱞ᱾ ᱥᱮᱬᱟ ᱦᱟᱹᱠᱩ ᱫᱚ ᱩᱱᱟᱹᱜ ᱫᱚ ᱵᱟᱹᱧ ᱠᱩᱥᱤᱭᱟᱠᱚ ᱜᱮᱭᱟ᱾ ᱠᱟᱹᱴᱤᱜ ᱦᱟᱹᱠᱩ ᱫᱚ ᱫᱚᱢᱮᱧ
ᱦᱳᱭ ᱦᱳᱭ ᱠᱟᱹᱴᱤᱜ ᱦᱟᱹᱠᱩ ᱫᱚ ᱫᱚᱢᱮ ᱠᱚ ᱥᱤᱵᱤᱞ ᱜᱮᱭᱟ ᱠᱚ ᱞᱟᱹᱴᱩ ᱦᱟᱹᱠᱩ ᱠᱷᱚᱱ ᱠᱚᱫᱚ ᱠᱟᱹᱴᱤᱜ ᱴᱤᱜ ᱦᱟᱹᱠᱩ ᱠᱚᱜᱮ ᱵᱷᱟᱜᱮ ᱠᱚ ᱥᱤᱵᱤᱞ ᱜᱮᱭᱟ ᱤᱧ ᱦᱚᱸ ᱫᱚᱢᱮ ᱥᱤᱵᱤᱞᱤᱧ ᱜᱮᱭᱟ
ᱦᱮᱸ ᱟᱨ ᱠᱟᱹᱴ ᱞᱟᱹᱭᱟᱠᱚ ᱠᱟᱹᱴᱤᱜ ᱦᱟᱹᱠᱩ ᱞᱟᱹᱭᱟᱠᱚ ᱟᱸᱡᱚᱢ ᱠᱟ ᱰᱟᱠᱛᱟᱨ ᱠᱚᱠᱚ ᱞᱟᱹᱭᱟ ᱠᱟᱹᱴᱤᱜ ᱦᱟᱹᱠᱩ ᱫᱚᱢᱮ ᱠᱚ ᱵᱷᱤᱴᱟᱢᱤᱱ ᱜᱮᱭᱟ ᱠᱟᱹᱴᱤᱜ ᱦᱟᱹᱠᱩ ᱡᱚᱢ ᱜᱮ ᱵᱷᱟᱹᱜᱤᱭᱟ, ᱢᱤᱫ ᱯᱚᱠᱮᱛᱮ ᱵᱷᱟᱜᱤᱭᱟ ᱥᱮᱬᱟ ᱦᱟᱹᱠᱩ ᱵᱮ ᱥᱮᱬᱟ ᱦᱟᱹᱠᱩ ᱫᱚ ᱪᱮᱜ ᱞᱮ ᱢᱮᱥᱮ ᱴᱮᱥᱴᱟᱜ ᱵᱮᱥᱤ ᱵᱷᱟᱜᱤ ᱵᱩᱡᱷᱟᱹᱜ ᱛᱟᱠᱚᱣᱟ ᱟ ᱠᱟᱹᱴᱤᱜ ᱦᱟᱹᱠᱩ ᱫᱚ ᱠᱟᱹᱡ ᱤᱧᱫᱚᱧ ᱠᱚᱥᱴ ᱧᱚᱜ ᱜᱮ ᱡᱚᱢ ᱮᱠᱟᱞ ᱥᱤᱵᱤᱞ ᱜᱮᱭᱟ ᱥᱤᱵᱤᱞ ᱜᱮᱭᱟ ᱠᱩᱥᱤᱭᱟᱠᱚ ᱜᱤᱭᱟᱹᱧ ᱠᱤᱱᱛᱩ ᱟᱫᱚ ᱡᱟᱹᱱᱩᱢ ᱠᱷᱟᱹᱛᱤᱨ ᱤᱧ ᱫᱚ ᱵᱚᱫ ᱫᱚ ᱵᱟᱹᱧ ᱵᱚᱛ ᱵᱚᱛᱚᱨᱚᱜᱼᱟ ᱫᱤᱡᱚᱜ ᱟᱢ ᱥᱮ, ᱚᱱᱟᱛᱮ ᱟᱨ ᱤᱭᱟᱹ ᱵᱚᱦᱚᱜ ᱵᱟᱹᱧ ᱠᱩᱥᱤᱭᱟᱜ ᱠᱚᱜᱮᱭᱟ ᱦᱚᱯᱚᱱ ᱦᱟᱹᱠᱩᱣᱟᱜ᱾